ᱦᱮᱞᱳ
ᱦᱮᱸ ᱱᱚᱣᱟ ᱫᱚ ᱟᱸᱧᱢᱚᱢᱚᱜ ᱠᱟᱱᱟ ᱱᱟᱯᱟᱭ ᱜᱮ?
ᱦᱳᱭ ᱱᱟᱯᱟᱭ ᱜᱮ ᱛᱚᱵᱮ ᱵᱚᱭᱦᱟ ᱦᱚᱸᱜᱼᱚᱭ ᱡᱮᱧ ᱞᱟᱹᱭᱮᱫ ᱛᱟᱦᱮᱸᱧ ᱱᱟᱹᱭ ᱜᱮᱰᱮ ᱦᱮᱸᱥᱮ ᱱᱟᱹᱭᱼᱼ ᱜᱮᱰᱮ ᱠᱚᱫᱚ ᱟᱢᱫᱚ ᱯᱳᱭᱞᱳ ᱵᱟᱨ ᱤᱧ ᱴᱷᱮᱜ ᱠᱷᱚᱡ ᱡᱟᱹᱱᱤᱜ ᱮᱢ ᱟᱸᱡᱚᱢᱮᱜᱼᱟ ᱦᱮᱸ ᱥᱮ ᱢᱟᱲᱟᱝ ᱛᱮᱢ ᱟᱸᱡᱚᱢ ᱟᱠᱟᱫ ᱜᱮᱭᱟ? ᱱᱟᱹᱭ ᱜᱮᱰᱮ ᱢᱮᱱᱟᱜ ᱠᱚᱣᱟ ᱥᱮ ᱟᱸᱡᱚᱢ ᱫᱚᱢ ᱟᱸᱡᱚᱢ ᱠᱟᱜ ᱛᱟᱦᱮᱸᱱᱟ?
ᱦᱮᱸ ᱩᱱᱠᱩ ᱫᱚ ᱪᱮᱫᱠᱟ ᱯᱮ ᱥᱮᱸᱫᱽᱨᱟ ᱠᱚᱣᱟ ᱩᱱᱠᱩ ᱫᱚ ᱩᱰᱟᱹᱣ ᱫᱟᱲᱮᱭᱟᱜᱼᱟ ᱠᱚ ᱥᱮ ᱪᱮᱜᱠᱟ ᱫᱟᱹᱲ ᱠᱟᱛᱮ ᱠᱚ ᱦᱤᱡᱩᱜ ᱜᱮᱭᱟ?
ᱟᱸ ᱵᱟᱝ ᱩᱱᱠᱩ ᱫᱚᱠᱚ ᱩᱰᱟᱹᱜᱼᱟ, ᱟᱹᱰᱤ ᱡᱳᱨ ᱠᱚ ᱩᱰᱟᱹᱜ ᱛᱟᱦᱮᱸᱱᱟ᱾
ᱟᱪᱪᱷᱟ, ᱟᱫᱚ ᱛᱟᱦᱚᱞᱮ ᱪᱤᱠᱟᱹ ᱛᱮᱯᱮ ᱥᱮᱸᱫᱨᱟ ᱠᱚᱣᱟ?
ᱠᱚ ᱩᱰᱟᱹᱜᱼᱟ ᱟᱨ ᱩᱱᱠᱩ ᱫᱚᱼᱼ ᱫᱚᱢᱮ ᱥᱟᱺᱜᱤᱧ ᱠᱚ ᱩᱰᱟᱹᱣ ᱫᱟᱲᱮᱭᱟᱜ ᱛᱟᱦᱮᱱᱟ ᱟᱨ ᱵᱷᱟᱹᱜᱤ ᱜᱮᱠᱚ ᱩᱰᱟᱹᱜᱼᱟ᱾ ᱚᱱᱟ ᱠᱷᱟᱹᱛᱤᱨ ᱛᱮ ᱟᱞᱮ ᱫᱚ ᱞᱟᱹᱭ ᱠᱮᱫᱟ ᱠᱚ ᱞᱟᱹᱭ ᱱᱮᱥ ᱦᱚᱸ ᱦᱮᱸ ᱪᱟᱞᱟᱜ ᱜᱮᱭᱟᱞᱮ ᱥᱮᱸᱫᱽᱨᱟ ᱟᱨ ᱱᱟᱹᱭ ᱜᱮᱰᱮ ᱫᱚ ᱟᱹᱰᱤ ᱡᱟᱹᱥᱛᱤ ᱡᱟᱹᱥᱛᱤ ᱠᱚ ᱵᱤᱞᱤ ᱠᱟᱜ ᱛᱟᱦᱮᱸᱱᱟ᱾ ᱱᱩᱠᱩ ᱡᱟᱦᱟᱸᱭ ᱫᱚ ᱚᱲᱟᱜ ᱨᱮᱱ ᱜᱮᱰᱮ ᱞᱮᱠᱟ ᱫᱚ ᱵᱟᱝ?
ᱟᱪᱪᱷᱟ ᱟᱪᱪᱷᱟ᱾
ᱟᱫᱚ ᱚᱱᱟ ᱠᱷᱟᱹᱛᱤᱨ ᱛᱮ ᱵᱷᱟᱞᱮ ᱜᱮᱞᱮ ᱥᱟᱵ ᱫᱚᱞᱮ ᱥᱟᱵ ᱠᱚᱣᱟ ᱱᱟᱹᱭ ᱜᱰᱮᱫ ᱫᱚ ᱟᱨ ᱱᱚᱛᱮ ᱯᱟᱥ ᱦᱟᱹᱰᱤ ᱠᱚᱥᱮ ᱵᱤᱞᱤ ᱠᱚᱞᱮ ᱟᱹᱜᱩᱭ ᱛᱟᱠᱚ ᱜᱮᱭᱟ᱾ ᱛᱚᱵᱮ ᱵᱚᱭᱦᱟ ᱟᱢ ᱫᱚ ᱢᱤᱫ ᱫᱤᱱ ᱦᱚᱸ ᱱᱚᱝᱠᱟ ᱱᱟᱹᱭ ᱜᱟᱹᱰᱮ ᱠᱚᱫᱚ ᱵᱟᱢ ᱧᱮᱞ ᱟᱠᱟᱫ ᱠᱚᱣᱟ᱾
ᱮᱦᱮᱸᱜ ᱵᱟᱝ ᱵᱟᱝ ᱵᱟᱝ ᱩᱱᱠᱩ ᱫᱚ ᱟᱫᱚ ᱚᱠᱟ ᱩᱱᱠᱩ ᱫᱚ ᱱᱟᱹᱭ ᱫᱷᱟᱨᱮ ᱠᱚᱨᱮ ᱠᱚ ᱵᱞᱮᱤᱭᱟ ᱥᱮ ᱚᱱᱠᱟ ᱟᱨᱦᱚᱸᱼᱼ ᱜᱟᱡᱟᱲ ᱧᱚᱜ ᱵᱚᱞᱚ ᱦᱩᱭᱩᱜᱼᱟ᱾
ᱦᱳᱭ ᱦᱳᱭ ᱦᱚᱜᱼᱚᱭ ᱡᱟᱦᱟᱸᱟᱢ ᱞᱟᱹᱭ ᱫᱟᱥᱮ᱾ ᱮᱸ ᱱᱟᱹᱭ ᱠᱚᱨᱮ ᱜᱮᱠᱚ ᱵᱤᱞᱤᱭᱟ ᱡᱟᱦᱟᱸ ᱫᱚ ᱫᱟᱜ ᱛᱟᱞᱟ ᱨᱮᱦᱚᱸ ᱚᱱᱠᱟ ᱜᱟᱡᱟᱲ ᱠᱚ ᱛᱟᱦᱮᱱ ᱜᱮᱭᱟ ᱾
ᱦᱩ
ᱚᱠᱟ ᱠᱚ ᱛᱩᱠᱟᱹᱭᱟ ᱛᱟᱦᱮᱱᱟ ᱾ ᱟᱫᱚ ᱛᱚᱵᱮ ᱵᱚᱭᱦᱟ ᱦᱚᱸᱜᱼᱚᱭ ᱱᱟᱹᱭ ᱠᱚᱫᱚ ᱦᱚᱸᱜᱼᱝᱠᱟ ᱦᱮᱞᱟᱣ᱾ ᱚᱱᱟ ᱥᱮ ᱵᱟᱝ ᱦᱟᱹᱠᱩ ᱥᱟᱵ ᱱᱟ ᱠᱚ ᱥᱮ ᱾
ᱦᱮᱸ ᱱᱟᱹᱭ ᱠᱚᱫᱚ ᱚᱱᱠᱟ ᱫᱚ ᱪᱟᱞᱟᱣ ᱵᱟᱲᱟ ᱦᱮᱸ ᱱᱟᱹᱭ ᱠᱚᱫ ᱚᱱᱠᱟ ᱫᱚ ᱪᱟᱞᱟ ᱵᱟᱲᱟ ᱦᱩᱭ ᱠᱟᱱᱟ ᱟᱫᱚ ᱟᱞᱮ ᱥᱮᱫ ᱠᱷᱚᱱᱟᱜ ᱠᱟᱹᱴᱤᱡ ᱥᱟᱺᱜᱤᱧ ᱧᱚᱜ ᱜᱮᱭᱟ ᱛ ᱟᱫᱚ ᱚᱱᱠᱟ ᱟᱫ ᱚᱱᱠᱟ ᱟᱞᱮᱼᱼ ᱟᱛᱩᱨᱮᱱ ᱨᱮᱱ ᱠᱟᱹᱭᱡᱟᱹ ᱠᱚ ᱠᱚ ᱚᱱᱠᱟ ᱢᱮᱱᱟᱜ ᱠᱚᱣᱟ ᱛᱚ ᱠᱚᱲᱟ ᱠᱚ ᱛᱟᱨᱯᱚᱨᱮ ᱼᱼ ᱩᱱᱠᱩ ᱠᱚ ᱡᱟᱣ ᱡᱟᱣᱨᱟ ᱠᱟᱛᱮᱫ ᱦᱟᱹᱠᱩ ᱥᱟᱵ ᱫᱚ ᱪᱟᱞᱟᱣ ᱵᱟᱲᱟᱭ ᱠᱟᱱᱟ ᱟᱨ ᱚᱱᱠᱟ ᱢᱟ ᱵᱷᱟᱜᱤ ᱜᱮᱭᱟ ᱠᱚ ᱾ ᱧᱟᱢᱚᱜ ᱜᱮᱭᱟ ᱤᱱᱟᱹᱛᱮ ᱪᱟᱞᱟᱣ ᱦᱩᱭᱩᱜ ᱩᱱᱠᱩ ᱠᱚ ᱧᱟᱢ ᱜᱮᱭᱟ ᱤᱱᱟᱹ ᱛᱮ ᱪᱟᱞᱟᱜ ᱦᱩᱭᱩᱜ ᱜᱮᱣᱟ ᱟᱨ ᱟᱢᱫᱢ ᱪᱟᱞᱟᱣ ᱵᱟᱲᱟ ᱟᱠᱟᱱᱟᱟᱱᱟ ᱥᱮ ᱵᱟᱝ ᱛᱟᱦᱚᱞᱮ ᱱᱟᱹᱭ ᱥᱮᱫ ᱾ ᱫᱚ ᱦᱟᱹᱠᱩ ᱥᱟᱵ?
ᱦᱳᱭ ᱦᱳᱭ ᱦᱚᱸᱜᱼᱚᱭ ᱱᱟᱹᱭ ᱥᱮᱫ ᱫᱚ ᱤᱧ ᱫᱚ ᱦᱟᱹᱠᱩ ᱥᱟᱵ ᱟᱹᱧ ᱪᱟᱞᱟᱣ ᱟᱠᱟᱱ ᱜᱮᱭᱟ ᱟᱨ ᱵᱷᱟᱹᱜᱤ ᱜᱤᱧ ᱪᱟᱞᱟᱣ ᱠᱟᱱᱟ ᱱᱟᱹᱭ ᱥᱮᱫ ᱦᱟᱹᱠᱩ ᱥᱟᱵ ᱥᱮ ᱟᱫᱚ ᱪᱮᱫ ᱵᱚᱱ ᱢᱮᱱᱟ ᱵᱟᱨᱥᱤ ᱴᱟᱝ ᱵᱚᱱ ᱢᱮᱱᱟ ᱦᱮᱸ ᱥᱮ, ᱚᱱᱟ ᱵᱟᱹᱲᱥᱤ ᱰᱟᱝ ᱛᱮᱦᱚᱸ ᱦᱟᱠᱩ ᱵᱟᱹᱲᱥᱤ ᱦᱚᱭ ᱟᱠᱟᱱᱟ ᱞᱟᱹᱴᱩ ᱧᱟᱢ ᱦᱩᱭ ᱟᱠᱟᱱᱟ ᱱᱟᱹᱭᱨᱮ ᱧᱮᱞᱧᱟᱢ ᱦᱩᱭ ᱠᱟᱱᱟ ᱱᱟᱹᱭᱨᱮ ᱟᱫᱚ ᱠᱟᱹᱴᱤᱡ ᱱᱟᱹᱭ ᱫᱚᱵᱚᱱ ᱵᱟᱰᱟᱭᱟ ᱡᱮ ᱥᱟᱨᱟᱫᱤᱱ ᱜᱮ ᱟᱹᱛᱩ ᱱᱟᱥᱮ ᱦᱮᱸ ᱥᱮ। ᱟᱫᱚ ᱤᱧ ᱡᱟᱦᱟᱸ ᱪᱟᱞᱟᱣ ᱞᱮᱱᱟ ᱚᱸᱰᱮ ᱫᱚ ᱰᱮᱢ ᱠᱟᱱᱟ, ᱰᱮᱢ ᱨᱮ ᱚᱸᱰᱮᱠᱩ ᱦᱟᱹᱠᱩᱧ ᱵᱟᱹᱲᱥᱤᱭᱮᱫ ᱠᱚ ᱛᱟᱦᱮᱸᱱᱟ ᱟᱨ ᱚᱱᱠᱟ ᱜᱮᱸ ᱞᱟᱹᱴᱩ ᱦᱟᱹᱠᱩ ᱢᱤᱫ ᱪᱷᱚᱴᱤᱧ ᱵᱟᱹᱲᱥᱤ ᱞᱮᱫᱮᱭᱟ, ᱟᱫᱚ
ᱦᱩᱸ
ᱤᱧ ᱢᱤᱫᱴᱮᱡ ᱠᱩᱢᱟᱹᱝ ᱦᱚᱲᱮ ᱛᱟᱦᱮᱸ ᱠᱟᱱᱟ ᱩᱱᱤ ᱠᱩᱢᱟᱹᱝ ᱦᱚᱲ ᱜᱮ ᱩᱱᱤ ᱦᱟᱹᱠ ᱦᱟᱹᱠᱩ ᱫᱚ ᱚᱨ ᱨᱟᱠᱟᱵ ᱞᱮᱫᱮᱭᱟ।
ᱟᱪᱪᱷᱟ ᱟᱪᱪᱷᱟ ᱛᱤᱱᱟᱹᱜ ᱪᱤᱞᱤ ᱦᱟᱹᱠᱩ ᱫᱚ ᱪᱤᱞᱤ ᱦᱟᱹᱠᱩ? ᱦᱟᱹᱠᱩ ᱫᱚ ᱪᱮᱞᱮ ᱦᱟᱹᱠᱚᱭ ᱛᱟᱦᱮᱸ ᱠᱟᱱᱟ ᱩᱱᱟᱹᱜ ᱞᱟᱹᱴᱩᱭᱤᱡ ᱡᱮ ᱵᱟᱢ ᱵᱚᱦᱚᱜ
ᱠᱟᱛᱞᱟ ᱠᱟᱛᱞᱟ ᱠᱟᱛᱞᱟ ᱯᱮᱨᱟᱭ ᱩᱱᱤᱭᱟᱜ ᱳᱡᱚᱱ ᱛᱟᱦᱮᱸ ᱠᱟᱱᱟ ᱦᱚᱭ ᱩᱱᱤᱭᱟᱜ ᱳᱡᱚᱱ ᱯᱮᱨᱟᱭ ᱛᱟᱦᱮ ᱳᱡᱳᱚᱱ ᱛᱟᱦᱮᱸ ᱠᱟᱱ ᱛᱟᱭᱟ ᱯᱮᱨᱟᱭ ᱱᱚ ᱠᱮᱡᱤ ᱥᱮ ᱟᱴ ᱠᱮᱡᱤ ᱛᱟᱦᱮᱸ ᱠᱟᱱ ᱛᱟᱭᱟ, ᱟᱫᱚ ᱠᱩᱢᱟᱹᱝ ᱛᱟᱠᱚ ᱴᱷᱮᱱ ᱱᱚᱝᱠᱟ ᱜᱮ ᱯᱮᱲᱟ ᱦᱚᱲ ᱤᱧ ᱪᱟᱞᱟᱣ ᱟᱠᱟᱱ ᱛᱟᱦᱮᱸᱱᱟ ᱟᱫᱚ ᱤᱫᱤ ᱠᱟᱹᱫᱤᱧᱟ ᱠᱩᱢᱟᱹᱝ ᱥᱟᱣ ᱛᱮᱜᱮ ᱛᱚ ᱤᱧ ᱠᱷᱚᱡ ᱫᱚᱢᱮ ᱢᱟᱨᱟᱝ ᱜᱮᱭᱟ ᱡᱟᱦᱟᱸᱭ ᱟᱞᱮ ᱢᱟᱹᱭ ᱛᱟᱹᱠᱤᱱ ᱢᱮᱱᱟᱜ ᱟᱠᱟᱫ ᱠᱤᱱᱟ ᱚᱱᱮ ᱩᱱᱠᱤᱱ ᱫᱚ ᱤᱧ ᱥᱚᱢᱟᱱ ᱠᱤᱱ ᱦᱟᱲᱟᱟᱣ ᱟᱠᱟᱱᱟ ᱠᱚᱞᱮᱡᱽ ᱠᱚᱨᱮ ᱱᱮᱥ ᱠᱤᱱ ᱮᱰᱢᱤᱥᱚᱱ ᱠᱟᱱᱟ ᱟᱫᱚ ᱟᱞᱮ ᱠᱷᱚᱡ ᱫᱚᱢᱮᱜᱮ ᱞᱟᱹᱴᱩᱜ ᱜᱮᱭᱟ ᱠᱩᱢᱟᱹᱝ ᱦᱚᱲ ᱫᱚ ᱟᱫᱚ ᱱᱚᱜ ᱱᱚᱝᱠᱟ ᱠᱩᱢᱟᱹᱝ ᱠᱚᱲᱟ ᱠᱩᱢᱟᱹᱝ ᱥᱟᱶ ᱛᱮᱫᱚ ᱜᱟᱛᱮ ᱠᱚᱫᱚ ᱦᱩᱭᱩᱜ ᱜᱮᱭᱟ ᱥᱮ। ᱟᱨ ᱵᱷᱟᱹᱜᱤ ᱜᱮ ᱡᱚᱢᱟᱜᱼᱟ ᱟᱫᱚ ᱚᱱᱠᱟᱜᱮ ᱤᱫᱤ ᱞᱤᱫᱤᱧᱟ। ᱟᱨ ᱦᱚᱴᱟᱛ ᱠᱚᱨᱮ ᱦᱟᱹᱠᱩ ᱡᱚᱢ ᱜᱚᱜ ᱠᱟᱫᱟᱭ ᱟᱫᱚ ᱟᱭᱟᱜ ᱥᱟᱵ ᱟᱹᱫᱤᱧ ᱛᱟᱦᱮᱱᱟ ᱤᱫᱤ ᱞᱮᱫᱟᱞᱤᱧ ᱵᱟᱱᱟ ᱦᱚᱨᱛᱮ ᱟᱫᱚ ᱦᱚᱴᱟᱛ ᱠᱚᱨᱮ ᱦᱟᱹᱠᱩᱭ ᱥᱟᱵ ᱦᱮᱡ ᱮᱱᱟ ᱠᱟᱛᱞᱟ ᱦᱟᱹᱠᱩ ᱟᱨ ᱱᱚᱝᱠᱟ ᱱᱚ ᱠᱮᱡᱤ ᱜᱟᱱ ᱦᱩᱭᱩᱜᱼᱟ ᱟᱫᱚ ᱥᱚᱸᱜᱮᱛᱮ ᱤᱧ ᱵᱟᱵᱟ ᱤᱧ ᱜᱚᱜᱚ ᱛᱤᱠᱤᱱ ᱛᱟᱦᱮᱱ ᱜᱮᱭᱟ ᱚᱸᱰᱮ ᱠᱚ ᱪᱟᱞᱟᱣ ᱠᱟᱱᱟ ᱟᱨ ᱤᱫᱤ ᱠᱮᱫᱮᱭᱟᱞᱮ ᱦᱟᱹᱠᱩ ᱩᱱᱤ ᱜᱮᱞᱮ ᱡᱚᱢ ᱵᱟᱲᱟ ᱠᱮᱫᱮᱭᱟ, ᱟᱫᱚ ᱡᱚᱢ ᱠᱟᱛᱮᱫ ᱡᱟᱧ ᱵᱩᱡᱷᱟᱹᱣ ᱠᱮᱫᱟ ᱡᱚᱛᱚ ᱦᱟᱹᱠᱩ ᱫᱚ ᱵᱟᱠᱚ ᱥᱤᱵᱤᱞᱟ।
ᱟᱪᱪᱷᱟ ᱟᱪᱪᱷᱟ। ᱟᱫᱚ ᱩᱱᱤ ᱫᱚ ᱡᱷᱟᱹᱞᱤ ᱢᱟᱢ ᱡᱷᱟᱹᱞᱤ ᱠᱮᱫᱮᱭᱟ ᱚᱱᱟ ᱵᱟᱹᱲᱥᱤ ᱛᱮ ᱩᱱᱤ ᱪᱮᱫ ᱪᱮᱫ ᱮᱢ ᱚᱱᱟ ᱵᱟᱨᱥᱤ ᱠᱟᱴᱟ ᱨᱮ ᱪᱮᱫ ᱮᱢᱟᱜ ᱛᱟᱦᱤᱡ ᱩᱱᱟᱹᱜ ᱢᱟᱨᱟᱝ ᱦᱟᱹᱠᱩᱭ ᱡᱚᱢ ᱠᱮᱫᱟ?
ᱦᱳᱭ ᱚᱱᱟ ᱫᱚ ᱦᱟᱹᱠᱩᱣᱟᱜ ᱢᱤᱫᱴᱮᱱ ᱪᱟᱨᱟ ᱞᱮᱠᱟ ᱧᱟᱢᱚᱜᱼᱟ ᱦᱮᱸ ᱥᱮ, ᱚᱱᱟ ᱪᱟᱨᱟ ᱫᱚ
ᱥᱟᱶᱛᱮ ᱥᱮ ᱞᱟᱹᱴᱩ ᱧᱚᱜ ᱜᱩᱞ ᱜᱩᱞᱤ ᱧᱚᱜ ᱮ ᱛᱟᱞᱟ ᱫᱟᱜ ᱥᱮᱫ ᱪᱟᱯᱟ ᱦᱩᱭ ᱠᱟᱱᱟ ᱛᱟᱦᱮᱱᱟ ᱾ ᱟᱫᱚ ᱚᱱᱟ ᱨᱮᱜᱮ ᱡᱚᱢ ᱫᱚᱭ ᱡᱚᱢ ᱞᱮᱭᱟ ᱩᱱᱤ ᱠᱟᱛᱞᱟ ᱦᱟᱹᱠᱩ ᱫᱚ। ᱟᱫᱚ ᱛᱚᱵᱮ ᱵᱚᱭᱦᱟ ᱵᱟᱢ ᱵᱟᱰᱟᱭᱟ ᱡᱮ ᱦᱚᱜ ᱚᱭ ᱦᱟᱠᱩ ᱥᱮᱸᱫᱽᱨᱟ ᱚᱠᱛᱚ ᱦᱚᱸ-ᱱᱟ ᱪᱟᱨᱟ ᱠᱚᱠᱚ ᱵᱮᱵᱚᱦᱟᱨ ᱜᱮᱭᱟ ᱦᱠᱩ ᱵᱟᱹᱲᱥᱤ ᱰᱟᱝ ᱨᱮ?
ᱟᱫᱚ ᱟᱞᱮ ᱥᱮᱫ ᱫᱚ ᱚᱱᱠᱟ ᱫᱚ ᱵᱟᱠᱚ ᱵᱮᱵᱚᱦᱟᱨ ᱜᱮᱭᱟ ᱚᱱᱟ ᱠᱚᱫᱚ ᱪᱟᱨᱟ ᱠᱚᱫᱚ ᱟᱫᱚ ᱟᱞᱮ ᱥᱮᱫ ᱫᱚ ᱚᱱᱠᱟ ᱞᱮᱱᱰᱮᱫ ᱠᱚ ᱵᱮᱵᱚᱦᱟᱨ ᱠᱚᱜᱮᱭᱟ ᱟᱨᱠᱤ। ᱟᱫᱚ ᱢᱟᱨᱟᱝ ᱦᱟᱹᱠᱩ ᱤᱫᱤ ᱥᱚᱢᱚᱭ ᱫᱚ ᱩᱱᱫᱚ ᱪᱟᱨᱟ ᱡᱚᱢᱟ ᱟᱫᱚ ᱯᱩᱠᱷᱨᱤ ᱠᱚᱨᱮ ᱡᱮᱢᱚᱱ ᱪᱚᱲᱜᱚᱡ ᱞᱮᱴᱷᱟ ᱠᱚᱠᱚ ᱥᱟᱵ ᱵᱟᱲᱟ ᱠᱚᱣᱟ ᱩᱱᱫᱚ ᱚᱱᱟ ᱩᱱᱠᱩ ᱪᱤᱞᱮ ᱠᱚ ᱢᱮᱛᱟᱜᱼᱟ ᱞᱮᱱᱰᱮᱫ ᱛᱮᱜᱮ ᱠᱚ ᱥᱟᱵ ᱵᱟᱲᱟ ᱠᱚᱣᱟ।
ᱟᱪᱪᱷᱟ ᱛᱚᱵᱮ ᱵᱚᱭᱦᱟ ᱚᱱᱠᱟ ᱠᱟᱛᱟᱭ ᱦᱮᱸ ᱥᱮ ᱟᱞᱮ ᱥᱮᱫ ᱫᱚ ᱦᱚᱸᱜᱼᱚᱭ ᱞᱮᱸᱰᱮᱫ। ᱦᱚᱸᱠᱚ ᱦᱮᱞᱟᱜ ᱜᱮᱭᱟ ᱵᱟᱹᱲᱥᱤ ᱰᱟᱝ ᱛᱮᱦᱚᱸ ᱠᱷᱮᱛ ᱵᱟᱹᱫᱽ ᱠᱚᱨᱮᱞᱮ ᱪᱟᱞᱟᱜ ᱜᱮᱭᱟ ᱥᱮ ᱯᱩᱠᱷᱨᱤ ᱞᱮ ᱪᱟᱞᱟᱜ ᱜᱮᱭᱟ ᱵᱟᱱ ᱠᱚᱨᱮᱸ ᱛᱚᱵᱮ ᱴᱷᱤᱠ ᱜᱮ ᱦᱚᱜ-ᱚᱭ ᱪᱚᱰᱜᱚᱡ ᱦᱟᱹᱠᱩ ᱜᱮ ᱵᱟᱨᱥᱮ ᱵᱤᱥᱤ ᱠᱟᱭᱛᱮ ᱪᱚᱲᱜᱚᱭ। ᱜᱮᱞᱮ ᱵᱟᱹᱲᱥᱤ ᱠᱚ ᱛᱟᱦᱮᱱᱟ ᱞᱮᱸᱰᱮᱡ ᱠᱚᱛᱮ ᱟᱢ ᱦᱚᱸ ᱵᱚᱭᱦᱟᱢ ᱪᱟᱞᱟᱣ᱾ ᱢᱮᱱᱠᱷᱟᱱ ᱛᱚᱵᱮ ᱵᱟᱲᱟᱭ ᱜᱮᱭᱟᱢ ᱪᱚᱲᱜᱚᱡ ᱜᱚᱲ ᱜᱮ ᱵᱤᱥᱤ ᱠᱚ ᱵᱟᱹᱲᱥᱤᱜ-ᱟ᱾
ᱦᱮᱸ ᱦᱮᱸ ᱦᱮᱸ ᱩᱱᱠᱩ ᱡᱚᱠᱷᱚᱡ ᱟᱞᱮᱥᱮᱫ ᱦᱳᱲᱳ ᱦᱟᱨᱟᱜ-ᱟ ᱩᱱ ᱥᱚᱢᱚᱭ ᱞᱮ ᱪᱟᱞᱟᱜ ᱜᱮᱭᱟ ᱛᱟᱦᱚᱞᱮ ᱩᱱᱠᱩ ᱪᱚ ᱢᱟᱨᱟᱝ ᱢᱟᱨᱟᱝ ᱪᱚᱴ ᱜᱚᱡ ᱠᱚ ᱛᱟᱦᱮᱱ ᱜᱮᱭᱟ ᱩᱱᱫᱚ ᱟᱫᱚ ᱥᱩᱫᱷᱩ ᱪᱚᱴᱜᱚᱡ ᱵᱟᱹᱲᱥᱤᱛᱤ ᱜᱮᱞᱮ ᱚᱰᱟᱣ ᱜᱮᱭᱟ ᱟᱫᱚ ᱟᱯᱮ ᱥᱮᱫ ᱫᱚᱯ ᱪᱟᱞᱟᱣ ᱵᱟᱲᱟᱜ ᱥᱮ ᱵᱟᱝᱠᱷ ᱪᱚᱴᱜᱚᱡ ᱦᱟᱹᱠᱩ ᱡᱷᱟᱹᱞᱤ ᱫᱚ?
ᱦᱳᱭ ᱵᱚᱭᱦᱟ ᱡᱟᱹᱞᱤ ᱫᱚ ᱵᱷᱟᱹᱞᱤ ᱜᱮᱞᱮ ᱪᱟᱞᱟᱜ-ᱟ ᱡᱟᱹᱥᱛᱤ ᱜᱮᱞᱮ ᱪᱟᱞᱟᱜ-ᱟ ᱜᱮᱞᱮ ᱵᱟᱹᱲᱥᱤ ᱠᱚᱛᱷᱮᱱ ᱜᱮ ᱟᱹᱰᱤ ᱡᱟᱹᱥᱛᱤ ᱜᱮ ᱦᱮᱸ ᱥᱮ ᱟᱫᱚ ᱦᱮᱸ ᱦᱮᱸ ᱤᱧ ᱵᱟᱵᱟ ᱤᱧ ᱫᱟᱫᱟ ᱛᱟᱹᱠᱤᱱ ᱦᱚᱸᱠᱤᱱ ᱪᱟᱞᱟᱜ ᱜᱮᱭᱟ ᱤᱧ ᱫᱚ ᱠᱩᱵᱮᱨᱠᱚᱢᱤᱧ ᱪᱟᱞᱟᱜ-ᱟ ᱩᱱᱟᱹᱜ ᱵᱟᱹᱲᱥᱤ ᱫᱚ ᱠᱟᱹᱴᱤᱡ ᱢᱤᱫ ᱪᱷᱩᱴᱤ ᱚᱱᱠᱟᱜᱮ ᱢᱤᱫ ᱪᱷᱚᱱ ᱡᱚᱢ ᱞᱮᱫ ᱛᱤᱧᱟᱹ ᱟᱫᱚ ᱚᱱᱟ ᱠᱷᱟᱹᱛᱤᱨ ᱛᱮ ᱟᱫᱚ ᱛᱚᱠᱷᱚᱱ ᱠᱷᱚᱱ ᱵᱟᱝ ᱪᱟᱞᱟᱜ-ᱟ ᱟᱫᱚ ᱚᱱᱟ ᱵᱚᱛᱚᱨ ᱜᱮ ᱢᱮᱱᱟᱜ ᱠᱟᱫᱟ ᱱᱤᱛ ᱦᱚᱸ᱾
ᱟᱪᱪᱷᱟ ᱟᱪᱪᱷᱟ ᱦᱮᱸ ᱚᱱᱟ ᱢᱟ ᱚᱱᱟ ᱢᱟ ᱦᱮᱸ ᱚᱱᱟ ᱢᱟ ᱨᱤᱠ ᱜᱮᱭᱟ ᱚᱱᱟ ᱢᱟ ᱦᱩᱲᱩ ᱠᱚ ᱞᱟᱴᱟᱜ-ᱟ ᱛᱚ ᱩᱱ ᱢᱟ ᱟᱲᱮ ᱠᱚᱨᱮ ᱦᱚᱸ ᱜᱷᱟᱥ ᱡᱟᱱᱟᱢᱚᱜ-ᱟ ᱵᱤᱧ ᱠᱚᱫᱚ ᱠᱚ ᱫᱟᱬᱟᱱ ᱜᱮᱭᱟ ᱛᱚ ᱵᱤᱧ ᱦᱚᱸᱠᱚ ᱡᱚᱢ ᱜᱮᱭᱟ ᱛᱚ ᱟᱫᱚ ᱟᱫᱚ ᱛᱤᱥ ᱛᱤᱱᱟᱹᱜ ᱫᱤᱱ ᱠᱚᱨᱮ ᱞᱟᱦᱟᱨᱮᱢ ᱪᱟᱞᱟᱣ ᱞᱮᱱᱟ? ᱟᱫᱚ ᱱᱮᱛᱟᱨ ᱚᱱᱟᱫᱚᱢ ᱪᱟᱞᱟᱣ ᱵᱟᱲᱟ ᱠᱟᱱᱟ
ᱠᱮᱞᱟᱥ ᱱᱟᱭᱤᱱ ᱠᱚᱨᱮᱧ ᱛᱟᱦᱮᱸ ᱠᱟᱱ ᱛᱚᱠᱷᱚᱱ᱾ ᱛᱚᱠᱷᱚᱱᱤᱧ ᱪᱟᱞᱟᱣ ᱠᱟᱱ ᱛᱟᱦᱮᱸᱱᱟ ᱛᱚᱠᱷᱚᱱ ᱜᱮ ᱚᱱᱟ ᱵᱚᱛᱚᱨ ᱜᱮ ᱞᱟᱜᱟᱣ ᱟᱹᱫᱤᱧ ᱛᱟᱦᱮᱱᱟ᱾ ᱟᱫᱚ ᱚᱱᱟ ᱞᱟᱜᱟᱣ ᱯᱚᱨᱮ ᱟᱫᱚ ᱤᱧ ᱫᱚ ᱵᱟᱹᱧ ᱪᱟᱞᱟᱣ
ᱟᱪᱪᱷᱟ ᱟᱪᱪᱷᱟ ᱟᱪᱪᱷᱟ ᱛᱟᱦᱚᱞᱮ ᱚᱱᱠᱟ ᱫᱚ ᱛᱟᱦᱚᱞᱮ ᱛᱟᱦᱚᱞᱮ ᱟᱫᱚᱢ ᱵᱟᱹᱜᱤ ᱩᱛᱟᱹᱨ ᱠᱟᱫᱟ ᱚᱱᱟ ᱫᱚ ᱵᱟᱝ
ᱦᱳᱭ ᱚᱱᱟ ᱦᱟᱹᱠᱩ ᱵᱟᱹᱲᱥᱤ ᱫᱚ ᱱᱤᱛᱚᱜ ᱫᱚ ᱮᱠᱟᱞᱤᱧ ᱵᱟᱹᱜᱤ ᱩᱛᱟᱹᱨ ᱠᱟᱫᱟ᱾ ᱟᱨ ᱦᱟᱠᱩ ᱵᱟᱹᱲᱥᱤ ᱫᱚ ᱡᱮᱧ ᱵᱟᱹᱲᱥᱤ ᱠᱚᱣᱟ ᱢᱮᱱᱛᱮ ᱚᱱᱟ ᱦᱚᱸ ᱵᱟᱹᱧ ᱢᱚᱱᱮ ᱵᱟᱲᱟᱭᱮᱫᱟ ᱡᱮ ᱤᱧ ᱦᱟᱠᱩᱧ ᱵᱟᱹᱲᱥᱤ ᱠᱚᱣᱟ᱾
ᱛᱟᱦᱚᱞᱮ ᱟᱫᱚ ᱱᱤᱭᱟᱹᱴᱟᱜ ᱵᱚᱨᱥᱟ ᱨᱮᱫᱚ ᱪᱮᱫ ᱢᱚᱱᱮ ᱫᱚ ᱪᱟᱞᱟᱜ ᱟᱢ ᱥᱮ ᱵᱟᱝ ᱪᱚᱰᱜᱚᱡ ᱦᱟᱹᱠᱩ ᱥᱟᱵ ᱠᱚᱫᱚ᱾
ᱦᱳᱭ ᱡᱟᱦᱟᱸ ᱫᱚ ᱢᱚᱱᱮᱭ ᱫᱟᱹᱧ ᱡᱮ ᱱᱚᱝᱠᱟ ᱢᱚᱥᱟᱨᱤ ᱠᱚ ᱥᱮ ᱱᱚᱝᱠᱟ ᱴᱚᱨᱚᱰᱟᱝ ᱠᱚ ᱚᱰᱟᱣ ᱛᱟᱦᱮᱱ ᱠᱷᱟᱡ ᱧᱮᱞ ᱧᱮᱞ ᱠᱟᱛᱮ ᱠᱟᱹᱴᱤᱡ ᱜᱟᱱᱚᱜ-ᱟ ᱥᱟᱵ ᱫᱚ, ᱟᱨ ᱵᱟᱨᱥᱤ ᱰᱟᱝ ᱠᱚᱦᱚ ᱜᱟᱱ ᱫᱚ ᱜᱟᱱᱚᱜ ᱜᱮᱭᱟ ᱟᱫᱚ ᱢᱚᱱᱮ ᱦᱩᱭᱩᱜ ᱠᱟᱱᱟ ᱠᱟᱱᱟ ᱡᱮ ᱦᱚᱸ-ᱚ ᱱᱚᱝᱠᱟ ᱠᱷᱮᱛ ᱠᱚᱨᱮ ᱫᱚ ᱵᱟᱝ᱾ ᱚᱱᱟ ᱡᱟᱦᱟᱸ ᱫᱚ ᱯᱷᱟᱠᱟ ᱡᱟᱭᱜᱟ ᱡᱟᱦᱟᱸ ᱫᱚ ᱧᱮᱞ ᱴᱷᱤᱠᱤᱧ ᱫᱟᱲᱮᱭᱟᱜ-ᱟ᱾ ᱡᱮᱢᱚᱱ ᱦᱟᱴᱟ ᱠᱚᱛᱮ ᱥᱮ ᱞᱮᱱᱰᱮᱡ ᱯᱷᱟᱸᱠᱟ ᱫᱟᱜ ᱨᱮ ᱵᱟᱸᱫ ᱠᱚᱨᱮᱧ ᱜᱤᱰᱤᱭᱟ ᱟᱨ ᱦᱟᱹᱠᱩᱧ ᱵᱟᱹᱲᱥᱤ ᱚᱱᱟ ᱫᱚ ᱜᱟᱱᱚᱜ-ᱟ᱾ ᱟᱫᱚ ᱚᱝᱠᱟ ᱠᱷᱮᱛ ᱨᱮ ᱦᱮᱞᱟᱣ ᱠᱟᱛᱮ ᱜᱟᱡᱟᱲ ᱨᱮ ᱦᱮᱞᱟᱣ ᱠᱟᱛᱮ ᱦᱟ ᱠᱩ ᱵᱟᱹᱲᱥᱤ ᱦᱮᱸ ᱥᱮ ᱚᱱᱟ ᱫᱚ ᱠᱟᱹᱴᱤᱡ ᱟᱫᱚ ᱚᱱᱟ ᱫᱚ ᱵᱚᱛᱚᱨ ᱫᱚ ᱞᱟᱜᱟᱣ ᱠᱟᱹᱫᱤᱧᱟᱹ᱾
ᱟᱪᱪᱷᱟ ᱛᱟᱦᱚᱞᱮ ᱟᱨ ᱨᱚᱪᱩ ᱠᱚᱫᱚ ᱚᱱᱟ ᱡᱮᱢᱚᱱ ᱚᱱᱟ ᱚᱱᱟ ᱫᱚ ᱚᱠᱟ ᱠᱚᱨᱮ ᱯᱮᱪᱟᱜ ᱜᱮᱭᱟ ᱡᱮᱢᱚᱱ ᱟᱞᱮ ᱫᱚᱞᱮ ᱪᱟᱞᱟᱜ ᱜᱮᱭᱟ ᱦᱩᱲᱩ ᱵᱟᱹᱫᱽ᱾ ᱥᱟᱶᱛᱮ ᱡᱟᱦᱟᱸ ᱠᱟᱹᱴᱤᱡ ᱯᱩᱠᱷᱨᱤ ᱠᱚ ᱞᱟᱴᱟ ᱜᱮᱭᱟ ᱴᱚᱠᱟᱯ ᱚᱱᱟ ᱠᱚ ᱢᱮᱱᱟᱜ-ᱟ ᱚᱱᱟ ᱠᱚᱨᱮᱜ ᱵᱤᱥᱤᱢ ᱛᱟᱦᱮᱱᱟᱠᱚ ᱛᱚ᱾ ᱟᱨ ᱛᱟᱦᱚᱞᱮ ᱟᱯᱮ ᱫᱚ ᱚᱠᱟ ᱠᱚᱨᱮ ᱯᱮ ᱪᱟᱞᱟᱜ ᱜᱮᱭᱟ ᱩᱱᱠᱩ ᱪᱚᱴᱜᱚᱡ ᱦᱟᱹᱠᱩ ᱥᱟᱵ ᱫᱚ ᱚᱱᱟ ᱵᱟᱹᱲᱥᱤᱭᱟᱛᱮᱫ?
ᱦᱳᱭ ᱚᱱᱟ ᱫᱚ ᱵᱟᱹᱭᱦᱟᱹᱲ ᱵᱟᱹᱭᱦᱟᱹᱲ ᱥᱮᱫ ᱞᱮ ᱪᱟᱞᱟᱜ-ᱟ ᱡᱟᱦᱟᱸ ᱫᱚ ᱫᱟᱜ ᱠᱚ ᱚᱱᱟ ᱠᱷᱮᱛ ᱠᱚᱨᱮ ᱡᱟᱹᱥᱛᱤ ᱛᱟᱦᱮᱱᱟ ᱥᱮ ᱦᱟᱠᱩ ᱵᱟᱰᱟᱭ ᱢᱮᱱᱟᱜ-ᱟ ᱚᱱᱟ ᱠᱚᱨᱮ ᱫᱚ ᱡᱟᱹᱥᱛᱤ ᱠᱚ ᱨᱟᱠᱟᱵ ᱦᱮᱡ ᱠᱚᱜ-ᱟ ᱦᱮᱸ ᱥᱮ ᱵᱟᱝᱠᱷᱟᱱ ᱡᱟᱦᱟᱸ ᱵᱟᱸᱫᱷ ᱥᱮ ᱡᱟᱦᱟᱸ ᱯᱩᱠᱷᱨᱤ ᱨᱮ ᱚᱱᱠᱟ ᱡᱟᱦᱟᱸ ᱫᱚ ᱜᱟᱡᱟᱲ ᱠᱚ ᱡᱟᱹᱥᱛᱤ ᱛᱟᱦᱮᱱᱟ ᱡᱟᱦᱟᱸ
ᱟᱪᱷᱟ-ᱟᱪᱷᱟ
ᱯᱚᱭᱨᱟᱱᱤ ᱠᱚ ᱛᱟᱦᱮᱱᱟ ᱦᱮᱸᱥᱮ ᱚᱱᱟ ᱠᱚ ᱡᱷᱟᱲ ᱛᱟᱦᱮᱱᱟ ᱟᱨᱚ ᱵᱟᱰᱟᱭ ᱢᱮᱱᱟᱜᱼᱟ ᱡᱮ ᱚᱸᱰᱮ ᱫᱚ ᱪᱚᱲᱠᱚᱡ ᱵᱷᱟᱹᱜᱤ ᱢᱮᱱᱟᱜ ᱠᱟᱫ ᱠᱚᱣᱟ᱾ ᱵᱟᱨ ᱯᱮ ᱵᱚᱪᱷᱚᱨ ᱫᱟᱜ ᱵᱟᱝ ᱩᱰᱩᱠ ᱟᱠᱟᱱᱟ ᱥᱮ ᱵᱟᱝ ᱦᱟᱸᱡᱮᱜ ᱟᱠᱟᱱᱟ ᱦᱮᱸᱥᱮ ᱚᱱᱠᱟᱱ ᱡᱟᱭᱜᱟ ᱞᱮ, ᱯᱟᱸᱡᱟᱭᱟ ᱟᱨᱞᱮ ᱦᱮᱞᱟᱜᱼᱟ ᱟᱨᱞᱮ ᱵᱟᱹᱲᱥᱤ ᱠᱚᱣᱟ ᱾ ᱥᱟᱶᱛᱮ ᱱᱚᱼᱚᱭ ᱜᱟᱰᱟ ᱠᱚ ᱠᱚᱥᱮᱫ ᱞᱮ ᱦᱮᱞᱟᱜᱼᱟ ᱦᱟᱹᱠᱩ ᱵᱟᱹᱲᱥᱤ᱾ ᱟᱯᱮ ᱫᱚ ᱱᱚᱜ ᱱᱚᱝᱠᱟ ᱜᱟᱰᱟ ᱠᱚᱥᱮ ᱦᱟᱹᱠᱩ ᱵᱟᱹᱲᱥᱤ ᱵᱟᱝᱯᱮ ᱪᱟᱞᱟᱣ ᱟᱠᱟᱱᱟ?
ᱦᱮᱸ ᱟᱞᱮ ᱥᱮᱫ ᱫᱚ ᱜᱟᱰᱟ ᱥᱮᱫ ᱫᱚ ᱦᱮᱸ ᱜᱟᱰᱟ ᱥᱮᱫ ᱵᱚᱞᱮ ᱪᱟᱞᱟᱣ ᱟᱠᱟᱱᱟ ᱜᱟᱰᱟ ᱥᱮᱫ ᱢᱟ ᱟᱨᱚ ᱠᱟᱹᱴᱤᱡ ᱦᱟᱹᱠᱩ ᱠᱚ ᱢᱟᱨᱟᱝ-ᱢᱟᱨᱟᱝ ᱠᱚ ᱧᱟᱢᱚᱜᱼᱟ, ᱟᱨᱚ ᱜᱟᱰᱟ ᱛᱟᱨᱯᱚᱨ ᱚᱱᱟ ᱤᱭᱟᱹ ᱠᱚ ᱢᱮᱱᱟᱜᱼᱟ ᱚᱱᱟ ᱢᱩᱰᱩ ᱤᱭᱟᱹ ᱞᱮᱠᱟᱱᱟᱜ ᱟᱨᱠᱤ ᱯᱩᱠᱷᱨᱤ ᱞᱮᱠᱟᱱᱟᱜ ᱠᱟᱹᱴᱤᱡ ᱚᱱᱟ ᱢᱟᱨᱟᱝ ᱫᱷᱟᱨᱟ ᱚᱱᱟ ᱠᱚᱨᱮ ᱢᱟ ᱫᱚᱢᱮ ᱠᱚ ᱧᱟᱢᱚᱜ ᱜᱮᱭᱟ᱾ ᱤᱱᱟᱹᱛᱮ ᱚᱱᱟ ᱠᱚᱨᱮ ᱫᱚ ᱞᱟᱴ... ᱛᱟᱹᱦᱩᱸ ᱞᱟᱴᱟ ᱜᱮᱭᱟ ᱟᱨᱠᱤ ᱚᱱᱠᱟ ᱥᱳᱞ ᱠᱚᱠᱚ ᱧᱟᱢᱚᱜ ᱜᱮᱭᱟ ᱢᱟᱹᱜᱽᱨᱤ ᱠᱚ ᱤᱱᱟᱹᱛᱮ ᱦᱚᱲ ᱠᱚᱫᱚ ᱚᱱᱛᱮ ᱵᱤᱥᱤ ᱠᱚ ᱪᱟᱞᱟᱜ ᱜᱮᱭᱟ᱾ ᱟᱨ ᱟᱯᱮ ᱥᱮᱫ ᱫᱚ ᱚᱱᱠᱟ ᱢᱮᱱᱟᱜ ᱟᱥᱮ ᱵᱟᱝ ᱡᱮᱢᱚᱱ ᱯᱩᱠᱷᱨᱤ ᱠᱷᱚᱱᱟᱜ ᱡᱟᱦᱟᱸ ᱫᱟᱨᱦᱟ ᱠᱚ ᱢᱮᱛᱟᱜᱼᱟ ᱾
ᱦᱳᱭ ᱢᱮᱱᱟᱜ ᱫᱚ ᱢᱮᱱᱟᱜ ᱟᱠᱟᱫ ᱜᱮᱭᱟ ᱟᱹᱰᱤ ᱡᱟᱹᱥᱛᱤ ᱜᱮ ᱢᱮᱱᱟᱜ ᱫᱚ ᱢᱮᱱᱟᱜᱼ ᱟ ᱾ ᱜᱮᱭᱟ ᱟᱫᱚ ᱟᱯᱮᱜᱮ ᱚᱠᱟ ᱞᱮᱠᱟ ᱯᱮ ᱥᱮᱸᱫᱽᱨᱟᱭᱮᱫ ᱛᱟᱦᱮᱱᱟ ᱚᱱᱟ ᱥᱟᱶᱛᱮ ᱛᱚᱵᱮ..... ᱾ ᱱᱚᱜᱼᱚᱭ ᱜᱮ ᱦᱟᱸᱜ ᱦᱚᱸᱜᱼᱚᱭ ᱟᱵᱚ ᱦᱩᱰᱤᱧ ᱥᱚᱢᱚᱭ ᱧᱮᱞᱚᱜᱼᱟ ᱡᱮ.......... ᱾ ᱦᱟᱹᱠᱩ ᱵᱟᱹᱲᱥᱤ ᱵᱚᱱ ᱪᱟᱞᱟᱜᱼᱟ ᱡᱚᱢᱟᱜ ᱠᱚᱫᱚᱯᱮ ᱤᱫᱤᱭ ᱛᱟᱦᱮᱱ ᱜᱮᱭᱟᱥᱮ ᱵᱟᱝ ᱥᱮ...... ᱾ ᱥᱮ ᱟᱵᱚ ᱫᱚ ᱦᱩᱰᱤᱧ ᱜᱤᱫᱽᱨᱟᱹ, ᱢᱤᱫ ᱮᱢᱚᱱ ᱵᱚᱱ ᱪᱟᱞᱟᱣ ᱠᱚᱜᱼᱟ, ᱨᱮᱸᱜᱮᱡ ᱛᱮᱛᱟᱝ ᱵᱚᱱ ᱪᱟᱞᱟᱣ.... ᱾ ᱫᱟᱜ ᱠᱚᱫᱚ ᱤᱫᱤ ᱞᱟᱹᱠᱛᱤ ᱠᱟᱱᱟ, ᱦᱮᱸᱥᱮ, ᱛᱚ ᱱᱚᱝᱠᱟ ᱯᱮ ᱤᱫᱤ ᱠᱟᱜ ᱛᱟᱦᱮ..... ᱾
ᱟᱞᱮᱥᱮᱫ ᱫᱚ ᱦᱮᱸ ᱯᱩᱨᱟᱹ ᱚᱱᱟ ᱫᱟᱠᱟ ᱠᱚᱞᱮ ᱯᱩᱨᱟᱹ ᱞᱮ ᱥᱟᱡᱟᱣ ᱠᱟᱛᱮ ᱞᱮ ᱪᱟᱞᱟᱜ ᱜᱮᱭᱟ, ᱟᱫᱚ..... ᱾ ᱦᱟᱹᱠᱩ ᱵᱟᱹᱲᱥᱤ ᱢᱟ ᱩᱱᱟᱹᱜ ᱟᱫᱚ ᱚᱱᱟ ᱛᱟᱲᱟᱢ ᱵᱟᱲᱟ ᱦᱩᱭᱩᱜᱼᱟ ᱥᱮ ᱛᱟᱲᱟᱢ ᱵᱟᱲᱟ ᱦᱟᱱᱛᱮ ᱱᱟᱛᱮ ᱟᱹᱰᱤ ᱨᱮᱸᱜᱮᱡᱼᱟ ᱤᱱᱟ....... ᱾ ᱛᱮ ᱡᱚᱢᱟᱜ ᱠᱚᱫᱚ ᱥᱚᱸᱜᱮ ᱠᱟᱛᱮ ᱜᱮᱞᱮ ᱤᱫᱤ ᱛᱚᱨᱟᱭ ᱜᱮᱭᱟ ᱛᱟᱦᱚᱞᱮ ᱟᱯᱮ ᱫᱚ ᱡᱚᱢᱟᱜ ᱫᱚ..... ᱾ ᱪᱮᱫ ᱯᱮ ᱤᱫᱤ ᱛᱚᱨᱟᱭᱟ ᱫᱟᱠᱟ ᱠᱚᱥᱮ ᱟᱨᱦᱚᱸ ᱮᱴᱟᱜ ᱡᱤᱱᱤᱥ ᱯᱮ ᱤᱫᱤᱭᱟ?
ᱦᱳᱭ ᱵᱳᱭᱦᱟ ᱮᱴᱟᱜ ᱡᱤᱱᱤᱥ ᱫᱚ ᱤᱫᱤ ᱫᱚ ᱵᱟᱝ ᱜᱟᱱᱚᱜᱼᱟ ᱫᱟᱠᱟ ᱟᱨ ᱫᱟᱜ ᱜᱮᱞᱮ ᱤᱫᱤ ᱠᱟᱜᱼᱟ, ᱦᱮᱸ ᱥᱮ?
ᱟᱪᱷᱟ ᱦᱮᱸ᱾
ᱟᱞᱮ ᱫᱚ ᱩᱛᱩ ᱫᱚ ᱛᱚᱠᱷᱚᱱ ᱫᱚ ᱵᱟᱞᱮ ᱤᱫᱤ ᱠᱟᱜ-ᱟ ᱡᱩᱫᱤ....... ᱾ ᱤᱫᱤ ᱠᱟᱜ ᱠᱷᱟᱡ ᱞᱮ ᱵᱩᱞᱩᱝ ᱟᱨ ᱢᱟᱹᱨᱤᱪ ᱟᱨ ᱥᱩᱱᱩᱢ ᱠᱟᱹᱴᱤᱡ ᱞᱮ ᱤᱫᱤ ᱠᱟᱜᱼᱟ ᱡᱮ......... ᱾ ᱦᱮᱸ ᱦᱟᱹᱠᱩ ᱵᱟᱹᱲᱥᱤ ᱯᱩᱨᱟᱹᱣ ᱠᱟᱛᱮᱜ ᱛᱩᱯᱩ ᱠᱟᱛᱮᱜ ᱦᱚᱸ ᱡᱮᱢᱚᱱ ᱦᱮᱡ ᱜᱟᱱᱚᱜ ᱢᱟ, ᱦᱮᱸᱥᱮ? ᱟᱫᱚ ᱚᱱᱟ ᱠᱷᱟᱹᱛᱤᱨ ᱛᱮ ᱚᱱᱟ ᱥᱩᱱᱩᱢ....... ᱾ ᱠᱚᱞᱮ ᱤᱫᱤ ᱠᱟᱜᱼᱟ ᱵᱩᱞᱩᱝ ᱠᱚᱞᱮ ᱤᱫ ᱠᱟᱜᱼᱟ ᱢᱟᱹᱨᱤᱪ ᱠᱚ, ᱨᱚᱦᱚᱲ ᱢᱟᱹᱨᱤᱪ ᱞᱮ ᱤᱫᱤ ᱠᱟᱜᱼᱟ᱾ ᱚᱱᱟᱜᱮ ᱚᱸᱰᱮᱞᱮ ᱫᱟᱜ ᱠᱚᱞᱮ ᱫᱩᱞᱟᱜᱼᱟ ᱵᱟᱝ ᱠᱷᱟᱱ.... ᱾ ᱠᱷᱟᱱ ᱱᱚᱝᱠᱟ ᱨᱚᱦᱚᱲ-ᱨᱚᱦᱚᱲ ᱜᱮ ᱦᱟᱹᱠᱩ ᱞᱮ ᱨᱟᱯᱟᱜ ᱠᱚ ᱛᱟᱦᱮᱱᱟ᱾ ᱦᱟᱹᱠᱩ ᱨᱟᱯᱟᱜ ᱠᱟᱛᱮ ᱩᱱᱠᱩ ᱵᱮᱨᱮᱞ ᱢᱟᱹᱨᱤᱪ ᱟᱨ ᱨᱚᱦᱚᱲ ᱢᱟᱹᱨᱤᱪ ᱨᱟᱯᱟᱜ ᱠᱟᱛᱮᱜ ᱵᱮᱥ ᱴᱷᱤᱠ ᱞᱮ ᱥᱤ....... ᱾ ᱥᱤᱯᱤ ᱛᱟᱦᱮᱱᱟ ᱥᱤᱯᱤ ᱠᱟᱛᱮᱜ ᱞᱮ ᱡᱚᱢ ᱠᱚ ᱛᱟᱦᱮᱱ ᱜᱮᱭᱟ, ᱦᱳᱭᱥᱮ ᱟᱫᱚ ᱵᱟᱰᱟᱭ ᱜᱮᱭᱟᱢ ᱱᱚᱣᱟ ᱠᱷᱹᱟᱛᱤᱨ...... ᱾ ᱛᱚᱢ ᱵᱟᱰᱟᱭ ᱜᱮᱭᱟ ᱟᱵᱚ ᱫᱚ ᱠᱷᱮᱛ- ᱵᱟᱹᱫᱽ ᱨᱮ ᱠᱟᱹᱢᱤ ᱦᱚᱲ ᱠᱟᱱᱟᱵᱚᱱ, ᱦᱮᱸ ᱥᱮ ᱠᱷᱮᱛ-ᱵᱟᱹᱫᱽ ᱨᱮ ᱡᱟᱦᱟᱱᱟᱜ ᱜᱮ........ ᱾ ᱠᱟᱹᱢᱤ ᱠᱟᱛᱮᱢ ᱡᱚᱢ ᱥᱮ ᱫᱟᱠᱟ...... ᱾ ᱤᱫᱤ ᱠᱟᱛᱮᱢ ᱡᱚᱢᱟ, ᱚᱸᱰᱮᱱᱟᱜ ᱫᱚ ᱟᱹᱰᱤ ᱥᱤᱵᱤᱞᱚᱜ ᱜᱮᱭᱟ, ᱚᱸᱰᱮ ᱠᱷᱮᱛ-ᱵᱟᱹᱫᱽ ᱨᱮᱫᱚ ᱦᱮᱸᱥᱮ?
ᱟᱞᱮ-ᱟᱞᱮ ᱫᱚ ᱢᱟ ᱟᱞᱮ ᱫᱚ ᱢᱟ ᱮ ᱡᱮ........ ᱾ ᱚᱱᱠᱟ ᱟᱞᱮ ᱤᱧ ᱫᱚᱢᱟ ᱚᱱᱠᱟ ᱪᱟᱥ ᱠᱟᱹᱢᱤ ᱠᱚᱫᱚ ᱵᱟᱹᱧ ᱵᱩᱡᱟ ᱠᱤᱱᱛᱩ ᱟᱫᱚ ᱵᱟᱝ ᱪᱟᱞᱟᱣ ᱦᱩᱭ ᱟᱠᱟᱱᱟ᱾ ᱟᱫᱚ ᱚᱱᱟ ᱤᱭᱟᱹ ᱞᱟᱹᱜᱤᱫ ᱜᱮ ᱚᱲᱟᱜ ᱨᱮᱫᱚ ᱫᱟᱠᱟ ᱵᱟᱝ ᱡᱚᱢ ᱦᱩᱭᱩᱜᱼᱟ ᱚᱱᱟ ᱫᱟᱠᱟ ᱡᱚᱢ ᱞᱟᱹᱜᱤᱫ ᱜᱮ........ ᱠᱷᱮᱛ ᱠᱚᱫᱚ ᱪᱟᱞᱟᱣ ᱦᱩᱭᱩᱜ ᱜᱮᱭᱟ ᱠᱷᱮᱛ ᱨᱮᱜᱮ ᱫᱟᱠᱟ ᱡᱚᱢ ᱦᱩᱭᱩᱜᱼᱟ ᱤᱭᱟᱹ ᱛᱟᱠᱚ ᱥᱟᱶ ᱾ ᱟᱭᱳ ᱠᱚ ᱥᱟᱶ ᱠᱚᱜᱼᱟ ᱟᱭᱳ ᱛᱟᱠᱚ ᱥᱟᱶ ᱚᱱᱟ ᱠᱷᱮᱛ ᱨᱮᱜᱮ ᱫᱟᱠᱟ ᱡᱚᱢ ᱢᱟ ᱟᱹᱰᱤ ᱪᱚᱨᱚᱠ ᱵᱩᱡᱷᱟᱹᱜᱼᱟ ᱾ ᱯᱟᱱᱛᱮ ᱛᱮ ᱚᱱᱟ ᱟᱹᱲᱤ ᱨᱮ ᱫᱩᱲᱩᱵ ᱠᱟᱛᱮᱜ..... ᱾
ᱦᱳᱭ ᱵᱚᱭᱦᱟ ᱦᱚᱸᱜᱼᱚᱭ ᱚᱱᱟ........ ᱾ ᱠᱚᱨᱮ ᱦᱚᱸ ᱟᱹᱰᱤ ᱱᱟᱯᱟᱭ ᱵᱩᱡᱷᱟᱹᱜᱼᱟ ᱡᱮᱦᱮᱛᱩ ᱠᱷᱮᱛ -ᱵᱟᱹᱫᱽ ᱨᱮᱫᱚ ᱡᱟᱦᱟᱸ ᱜᱮᱢ ᱤᱫᱤ ᱟ..... ᱾ ᱡᱟᱦᱟᱸ ᱛᱤᱥ ᱜᱮ ᱰᱟᱝᱨᱤ ᱜᱩᱯᱤᱢ ᱪᱟᱞᱟᱣ ᱟᱠᱟᱱᱟ ᱥᱮ ᱱᱚᱝᱠᱟ ᱡᱟᱦᱟᱸ ᱜᱮᱢ ᱪᱟᱞᱟᱣ ᱠᱚ
ᱦᱮᱸ ᱦᱮᱸ ᱾
ᱞᱟᱹᱜᱤᱛ ᱥᱤᱵᱤᱞ ᱴᱟᱜ ᱡᱟᱹᱥᱛᱤᱜᱼᱟ, ᱪᱮᱫᱟᱜ ᱥᱮ ᱟᱵᱚ ᱫᱚ ᱢᱟᱱᱮ ᱠᱟᱛᱷᱟ ᱨᱮ ᱞᱟᱹᱭᱟ ᱡᱮ ᱡᱟᱦᱟᱸ ᱚᱲᱟᱜ ᱨᱮ ᱡᱟᱦᱟᱸ ᱡᱤᱱᱤᱥ ᱡᱟᱦᱟᱸ ᱚᱲᱟᱜ ᱨᱮᱱ ᱠᱟᱱᱟᱭ ᱚᱱᱟ ᱡᱤᱱᱤᱥ ᱚᱸᱰᱮᱢ ᱤᱫᱤᱭᱮ ᱠᱷᱟᱡ ᱩᱱᱤ ᱫᱚ ᱨᱟᱹᱥᱠᱟᱹ ᱛᱮᱭ ᱤᱭᱟᱹᱜ ᱜᱮᱭᱟ ᱪᱮᱫᱟᱜ ᱥᱮ ᱟᱵᱚ ᱦᱩᱲᱩ ᱪᱟᱣᱞᱮ ᱦᱚᱸ ᱦᱮᱸ ᱦᱩᱸ ᱩᱱᱤᱫᱚ ᱠᱷᱮᱛ ᱠᱷᱚᱡ ᱜᱮᱵᱚᱱ ᱦᱟᱨᱟ ᱵᱩᱨᱩ ᱟᱠᱟᱱᱟ ᱠᱷᱮᱛ ᱨᱮᱜᱮᱭ ᱡᱩᱣᱟᱹᱲ ᱟᱠᱟᱱᱟ, ᱦᱮᱸᱥᱮ, ᱟᱨ ᱵᱤᱞᱤ ᱠᱟᱛᱮ ᱟᱵᱩ ᱜᱮᱫ ᱠᱟᱛᱮ ᱵᱚᱱ ᱟᱹᱜᱩ ᱟᱠᱟᱫᱮᱭᱟ ᱛᱚ ᱚᱸᱰᱮᱢ ᱤᱫᱤᱭᱮ ᱠᱷᱟᱡ ᱩᱱᱤ ᱫᱚᱭ ᱨᱟᱹᱥᱠᱟᱹᱜ ᱜᱮᱭᱟ ᱟᱫᱚ ᱚᱱᱟ ᱠᱷᱟᱹᱛᱤᱨ ᱛᱮ ᱛᱩᱜᱤ ᱯᱟᱪᱷᱮᱫ ᱮ ᱥᱤᱵᱤᱞᱟ
ᱦᱩᱸ ᱟᱨ ᱛᱟᱦᱞᱮ ᱤᱡᱟᱹ ᱠᱚᱫᱚ ᱚᱱᱠᱟ ᱠᱚᱫᱚ ᱡᱮᱢᱚᱱ ᱦᱩᱲᱩ ᱨᱚᱦᱚᱭ ᱥᱚᱢᱚᱭ ᱩᱱ ᱫᱚ ᱛᱟᱦᱞᱮ ᱤᱭᱟᱹ ᱠᱚᱠᱚ ᱧᱟᱢᱚᱜ ᱜᱮᱭᱟ ᱥᱮ ᱵᱟᱝ? ᱩᱱᱠᱩ ᱦᱩᱲᱩ ᱨᱚᱦᱚᱭ ᱥᱚᱢᱚᱭ ᱫᱚ ᱦᱟᱹᱠᱩ ᱯᱮ ᱥᱟᱵ ᱵᱟᱲᱟ ᱦᱩᱲᱩ ᱨᱚᱦᱚᱭ ᱨᱚᱦᱚᱭ ᱛᱮ ᱠᱟᱴᱠᱚᱢ ᱦᱚᱸ ᱫᱚᱢᱮ ᱠᱚ ᱧᱟᱢᱚᱜᱼᱟ ᱟᱞᱮ ᱥᱮᱫ ᱫᱚ ᱾ ᱦᱟᱹᱠᱩ ᱦᱚᱸᱠᱚ ᱧᱟᱢᱚᱜᱼᱟ ᱛᱟᱦᱚᱞᱮ ᱟᱯᱮ ᱫᱚᱯᱮ ᱥᱟᱵ ᱵᱟᱲᱟ ᱠᱚᱣᱟ ᱥᱮ ᱵᱟᱝ ᱠᱷᱮᱛ ᱠᱚᱨᱮ ᱦᱟᱹᱠᱩ
ᱦᱳᱭ ᱵᱚᱭᱦᱟ, ᱦᱚᱸᱜᱚᱭ ᱦᱟᱹᱠᱩ ᱠᱚᱫᱚᱞᱮ ᱥᱟᱵ ᱫᱚᱞᱮ ᱥᱟᱵ ᱠᱚᱣᱟ ᱥᱟᱶᱛᱮ ᱟᱨᱦᱚᱸ ᱠᱟᱴᱠᱚᱢ ᱦᱚᱸᱞᱮ ᱥᱟᱵ ᱠᱚᱣᱟ ᱟᱨ ᱨᱚᱠᱚᱡ ᱦᱚᱸ ᱵᱚᱨᱚᱝ ᱧᱟᱢ ᱫᱚᱠᱚ ᱧᱟᱢᱚᱜ ᱠᱷᱟᱱ ᱨᱚᱠᱚᱡ ᱠᱚᱞᱮ ᱪᱟᱥ ᱮ ᱧᱟᱢ ᱫᱚᱞᱮ ᱧᱟᱢ ᱠᱚᱣᱟ᱾ ᱟᱫᱚ ᱨᱚᱠᱚᱡ ᱥᱮ ᱱᱩᱠᱩ ᱦᱟᱹᱠ ᱠᱩᱠᱢᱩ ᱧᱟᱢᱚᱜ ᱠᱷᱟᱱ ᱟᱰᱤ ᱱᱟᱯᱟᱭ ᱛᱟᱦᱚᱞᱮ ᱤᱱᱟᱹ ᱛᱮ ᱚᱱᱟ ᱯᱟᱞᱦᱟ ᱠᱚ ᱥᱮ ᱥᱟᱦᱟᱱ ᱠᱚ ᱡᱚᱜᱟᱲ ᱠᱟᱛᱮᱜ ᱚᱸᱰᱮ ᱜᱮ ᱥᱮᱸᱜᱮᱞ ᱫᱷᱚᱨᱟᱣ ᱠᱟᱛᱮᱜ ᱦᱟᱠᱩ ᱞᱮ ᱞᱟᱫ ᱠᱚ ᱛᱮᱦᱮᱱ ᱜᱮᱭᱟ ᱟᱨ ᱮᱢᱱᱤ ᱛᱮᱢᱟ ᱥᱚᱲᱚᱢ ᱜᱮ ᱵᱩᱡᱩᱜ ᱛᱮ ᱦᱚᱛᱮ ᱠᱷᱮᱛ ᱵᱟᱹᱫᱽ ᱠᱚᱨᱮ ᱫᱚ ᱫᱟᱠᱟ ᱡᱚᱢ ᱢᱟ ᱚᱱᱟ ᱵᱟᱠᱷᱨᱟ ᱛᱮ ᱞᱚᱜᱚᱱ ᱛᱮᱜᱮ ᱞᱮ‌ ᱟᱞᱮ ᱫᱚ ᱡᱟᱹᱥᱛᱤ ᱜᱮᱞᱮ ᱡᱚᱢ ᱠᱚ ᱛᱟᱦᱮᱱᱟ ᱠᱷᱮᱛ ᱵᱟᱹᱫᱽ ᱠᱚᱨᱮ ᱫᱚ᱾
ᱟᱪᱪᱷᱟ ᱟᱨ ᱛᱟᱦᱚᱞᱮ ᱤᱡᱟᱹ ᱠᱚᱫᱚ ᱚᱱᱠᱟ ᱛᱟᱯᱚᱨᱮ ᱚᱱᱟ ᱠᱷᱮᱛ ᱠᱚᱨᱮ ᱡᱮᱢᱚᱱ ᱤᱭᱟᱹ ᱠᱚ ᱨᱚᱠᱚᱡ ᱜᱚᱝᱜᱷᱟ ᱠᱚᱫᱚ ᱠᱚ ᱧᱟᱢᱚᱜ ᱜᱮᱭᱟ ᱥᱮ ᱵᱟᱝ ᱟᱞᱮ ᱥᱮᱫ ᱢᱟ ᱮᱠᱮᱱ ᱨᱚ ᱨᱚᱠᱚᱡ ᱜᱚᱝᱜᱷᱟ ᱠᱚ ᱧᱟᱢᱚᱜ ᱜᱮᱭᱟ ᱠᱷᱮᱛ ᱠᱚᱨᱮ ᱟᱯᱮ ᱥᱮᱫ ᱫᱚ ᱛᱟᱦᱚᱞᱮ ᱛᱤᱱᱟᱹᱜ ᱚᱱᱠᱟ ᱧᱟᱢᱚᱜ-ᱟ ᱠᱚ ᱥᱮ ᱵᱟᱝ
ᱦᱮᱸ ᱨᱚᱠᱚᱡ ᱵᱚ ᱜᱚᱝᱜᱷᱟ ᱫᱚ ᱟᱞᱮ ᱥᱮᱜ ᱫᱚ ᱮᱸ ᱵᱷᱟᱞᱤ ᱧᱟᱢᱚᱜ-ᱟ ᱡᱟᱹᱥᱛᱤ ᱜᱤᱠᱚ ᱧᱟᱢᱚᱜ-ᱟ ᱟᱫᱚ ᱡᱚᱢ ‌ᱦᱚᱸ ᱵᱷᱟᱜᱤ ᱜᱮᱞᱮ ᱡᱚᱢ ᱠᱚᱣᱟ ᱛᱚᱵᱮ ᱵᱚᱭᱦᱟ ᱦᱚᱸᱜ-ᱚᱭ ᱨᱚᱠᱚᱡ ᱜᱚᱝᱜᱷᱟ ᱦᱮᱸ ᱥᱮ ᱟᱯᱮ ᱥᱮᱫ ᱫᱚ ᱜᱚᱝᱜᱽᱦᱟ ᱫᱚ ᱯᱮ ᱠᱚᱴᱮᱡ ᱠᱚᱣᱟ ᱥᱮ ᱥᱟᱞᱟ ᱠᱚ ᱛᱮᱦᱮᱱᱟ
ᱦᱮᱸ ᱟᱞᱮ ᱥᱮᱫ ᱫᱚ ᱦᱩᱭᱩᱜ ᱠᱟᱱᱟ ᱨᱚᱠᱚᱡ ᱫᱚᱠᱚ ᱠᱚᱴᱮᱡ ᱦᱚᱸᱠᱚ ᱠᱚᱴᱮᱡ ᱠᱚᱣᱟ ᱥᱟᱶᱛᱮ ᱟᱫᱚ ᱤᱡᱟᱹ ᱦᱚᱸᱠᱚ ᱚᱱᱟ ᱥᱤᱴᱽᱴᱤᱯᱤᱱ ᱛᱮ ᱡᱟᱦᱟᱸ ᱟᱠᱚᱣᱟᱜ ᱨᱚᱠᱚᱡ ᱨᱮᱱᱟᱜ ᱢᱚᱪᱟ ᱛᱟᱦᱮᱱ ᱛᱟᱠᱚᱣᱟ ᱚᱱᱟ ᱛᱮᱠᱚ ᱤᱡᱟᱹ ᱠᱚ ᱜᱮᱭᱟ ᱴᱤᱯᱤᱱ ᱛᱮ ᱟᱨ ᱟᱯᱮ ᱥᱮᱫ ᱫᱚ ᱛᱟᱦᱚᱞᱮ ᱪᱮᱫᱠᱟ ᱯᱮ ᱥᱟᱞᱟ ᱠᱚᱣᱟ ᱨᱚᱠᱚᱡ
ᱦᱳᱭ ᱟᱞᱮ ᱫᱚ ᱢᱟᱲᱟᱝ ᱛᱮᱫᱚ ᱨᱚᱠᱚᱡ ᱥᱮ ᱜᱚᱸᱜᱷᱟᱭ ᱦᱩᱭᱩᱜᱼᱟ ᱦᱮᱸ ᱥᱮ ᱟᱫᱚ ᱞᱚᱞᱚ ᱫᱟᱜ ᱨᱮᱞᱮ ᱦᱮᱰᱮᱪᱮᱫ ᱛᱮᱦᱮᱱᱟ ᱯᱩᱨᱟᱹ ᱞᱮ ᱦᱮᱰᱮᱡ ᱞᱚᱞᱚ ᱠᱚ ᱛᱮᱦᱮᱱᱟ ᱜᱚᱡ
ᱟᱪᱪᱷᱟ ᱟᱪᱪᱷᱟ ᱟᱪᱪᱷᱟ ᱯᱮ ᱦᱮᱰᱮᱡ ᱠᱚᱣᱟ ᱵᱟᱝ?
ᱚᱣᱟᱨ ᱚᱣᱟᱨ ᱠᱟᱛᱮᱜ ᱟᱞᱮ ᱫᱚ ᱦᱮᱸ ᱚᱱᱟ ᱥᱤᱴᱽᱴᱤᱯᱤᱱ ᱛᱮ ᱮᱸ ᱚᱱᱟ ᱥᱩᱭ ᱠᱚᱛᱮ ᱥᱤᱴᱽᱴᱤᱯᱤᱱ ᱠᱚᱛᱮ ᱮᱸ ᱚᱱᱟ ᱵᱚᱦᱚᱜ ᱚᱱᱟ ᱡᱟᱦᱟᱸ ᱪᱚᱝ ᱥᱮᱡ ᱚᱱᱟ ᱠᱚᱞᱮ ᱞᱟᱲᱟᱭ ᱛᱟᱠᱚᱣᱟ ᱟᱨ ᱚᱱᱟ ᱡᱤᱞ ᱛᱮᱫ ᱫᱚᱞᱮ ᱩᱰᱩᱠ ᱠᱟᱛᱟᱣᱟ ᱟᱨ ᱪᱚᱠᱟᱜ ᱫᱮᱞᱮ ᱜᱤᱰᱤ ᱠᱟᱛᱟ ᱠᱚᱣᱟ᱾
ᱳ ᱟᱨ ᱜᱚᱝᱜᱷᱟ ᱠᱚ ᱟᱞᱮ ᱡᱚᱢ ᱟᱨ ᱜᱚᱝᱜᱷᱟ